ᱦᱟᱸ ᱱᱟᱯᱟᱭ ᱵᱟᱲᱟ ᱜᱮ?
ᱦᱳᱭ
ᱟᱪᱪᱷᱟ ᱟᱸᱜ ᱩᱛᱽ ᱤᱥᱤᱱ ᱵᱟᱥᱟᱝ ᱠᱚ ᱪᱮᱜᱠᱟᱢ ᱠᱩᱥᱤᱭᱟᱜ ᱜᱮᱭᱟ?
ᱤᱥᱤᱱ ᱵᱟᱥᱟᱝ ᱠᱩᱥᱤᱭᱟᱜ ᱜᱮᱭᱟ
ᱟᱪᱪᱷᱟ ᱱᱚᱝᱠᱟ ᱪᱮᱜ ᱠᱚᱢ ᱩᱛᱩ ᱠᱟᱫᱟ ᱥᱮ ᱱᱚᱝᱠᱟᱱᱟᱜ ᱞᱟᱹᱭ ᱢᱮᱥᱮ ᱢᱤᱜᱴᱮᱱ ᱜᱟᱱ ᱡᱮ ᱟᱢᱮᱢ ᱩᱛᱩ ᱠᱟᱫᱟ ᱟᱢᱛᱮ
ᱡᱷᱚᱛᱚᱻ ᱜᱮ ᱩᱛᱩ ᱫᱚ ᱩᱛᱩ ᱵᱟᱲᱟ ᱦᱩᱭ ᱠᱟᱱᱟ ᱥᱚᱵᱡᱤ ᱠᱚᱦᱚ ᱛᱩ ᱵᱟᱲᱟ ᱦᱩᱭ ᱠᱟᱱᱟ ᱡᱮᱞ ᱠᱚᱦᱚᱸ ᱦᱟᱠᱳ ᱠᱚᱦᱚᱸ ᱡᱷᱚᱛᱚ ᱜᱮ
ᱟᱫᱚ ᱟᱢ ᱪᱮᱜᱠᱟᱢ ᱢᱚᱱᱮᱭᱟ ᱚᱠᱟ ᱚᱠᱟ ᱢᱚᱥᱞᱟᱛᱮ ᱢᱟᱱᱮ ᱡᱟᱹᱥᱛᱤ ᱠᱟᱭᱛᱮ ᱥᱮᱵᱮᱞ ᱞᱮᱠᱟ ᱵᱩᱡᱷᱟᱹᱜᱼᱟ?
ᱥᱚᱵᱡᱤ ᱠᱚᱫᱚ ᱡᱟᱦᱟᱸ ᱵᱚᱱ ᱮᱢᱟᱜᱼᱟ ᱡᱤᱨᱟᱹ ᱫᱷᱩᱱᱤᱭᱟᱹ ᱥᱟᱥᱟᱝ ᱠᱚ᱾ ᱵᱩᱞᱩᱝ ᱵᱚᱱ ᱮᱢᱟᱜ ᱜᱮᱭᱟ ᱥᱚᱵᱽᱡᱤ ᱢᱚᱥᱞᱟ ᱠᱚ᱾ ᱟᱫᱚ ᱪᱮᱫᱠᱟ ᱪᱮᱜ ᱠᱟᱱᱟᱜ ᱩᱛᱩ ᱢᱟᱱᱮ ᱥᱩᱫᱩ ᱮᱢᱱᱤ ᱩᱛᱩ ᱢᱟ ᱚᱱᱠᱟ ᱥᱟᱥᱟᱝ ᱵᱩᱞᱩᱝ ᱛᱮᱜᱮ ᱵᱚᱱ ᱯᱟᱨᱚᱢᱟ᱾ ᱟᱫᱚ ᱡᱟᱦᱟᱸ ᱟᱹᱰᱤ ᱠᱤᱪᱷᱩ ᱦᱟᱱᱮ ᱵᱮᱱᱟᱣ ᱦᱩᱭᱩᱜᱼᱟ᱾
ᱦᱩᱸ᱾
ᱚᱱᱟ ᱠᱚᱫᱚ ᱱᱟᱸᱜ ᱟᱹᱰᱤ ᱠᱤᱪᱷᱩ ᱢᱚᱥᱞᱟ ᱠᱚ ᱞᱟᱜᱟᱜᱼᱟ᱾
ᱦᱮᱸ᱾
ᱟᱫᱚ ᱩᱛᱩ ᱫᱚ ᱢᱟᱱᱮ ᱟᱛᱳ ᱚᱲᱟᱜ ᱨᱮᱱᱟᱜ ᱩᱛᱩ ᱫᱚ ᱡᱷᱚᱛᱚ ᱜᱮᱵᱚᱱ ᱵᱟᱲᱟᱭᱟ ᱛᱚ ᱟᱨ ᱡᱟᱦᱟᱸ ᱠᱟᱹᱴᱤᱡ ᱤᱭᱟᱹ ᱧᱚᱜ ᱵᱚᱱ ᱩᱛᱩᱭᱟ ᱥᱮ ᱚᱱᱟ ᱠᱚᱫᱚ ᱥᱚᱱ ᱢᱚᱥᱞᱟ ᱠᱚ ᱞᱟᱜᱟᱜᱼᱟ ᱡᱷᱚᱛᱚ ᱜᱮ ᱡᱟᱹᱥᱛᱤ ᱧᱚᱜ᱾
ᱟᱨ ᱤᱥᱤᱱ ᱵᱟᱥᱟᱝ ᱪᱮᱛᱟᱱ ᱨᱮ ᱛᱤᱱᱟᱹᱜ ᱥᱚᱠᱷᱛᱟᱢ ᱢᱟᱱᱮ ᱤᱥᱤᱱ ᱵᱟᱥᱟᱝ ᱚᱠᱟ ᱞᱮᱠᱟᱢ ᱠᱩᱥᱤᱭᱟᱜᱼᱟ? ᱟ ᱱᱚᱝᱠᱟ ᱡᱮ ᱟᱢᱛᱮᱜᱮ ᱡᱷᱚᱛᱚ ᱠᱤᱪᱷᱩᱢ ᱤᱥᱤᱱ ᱵᱟᱥᱟᱝᱼᱟ ᱟᱨᱚ ᱦᱚᱲᱮᱢ ᱡᱚᱢ ᱦᱚᱪᱚ ᱠᱚᱣᱟ ᱱᱚᱝ ᱠᱚᱣᱟ ᱥᱮ ᱳᱭ ᱤᱥᱤᱱ ᱦᱳᱭᱳᱜᱼᱟ ᱚᱝᱠᱟ᱾
ᱤᱥᱤᱱ ᱵᱟᱥᱟᱝ ᱫᱩᱧ ᱠᱩᱥᱤᱭᱟᱜ ᱜᱮᱭᱟ ᱤᱥᱤᱱ ᱵᱟᱥᱟᱝ ᱠᱟᱛᱮᱜ ᱦᱚᱲ ᱠᱚ ᱮᱢᱟ ᱠᱚ ᱦᱳᱭᱳᱜᱼᱟ ᱮᱢᱟ ᱠᱩᱣᱟᱹᱧ ᱟᱨ ᱠᱤ ᱚᱝᱠᱟ ᱟᱨᱠᱤ ᱢᱚᱱᱮ᱾
ᱠᱩᱥᱤᱭᱟᱜ ᱜᱤᱭᱟᱹᱧ᱾
ᱟᱪᱪᱷᱟ ᱛᱚ ᱟᱢ ᱡᱮᱞ ᱩᱛᱩ ᱦᱟᱹᱠᱩ ᱩᱛᱩ ᱡᱷᱚᱛᱚ ᱜᱮᱢ ᱵᱟᱲᱟᱭᱟ ᱵᱟᱝ?
ᱦᱳᱭ᱾
ᱟᱪᱪᱷᱟ ᱚᱱᱟ ᱵᱮᱛᱤᱛᱚ ᱟᱲᱟᱜ ᱥᱟᱠᱟᱢ ᱦᱚᱸ ᱫᱚᱢᱮ ᱵᱚᱱ ᱤᱥᱤᱱ ᱜᱮᱭᱟ᱾ ᱟᱫᱚ ᱱᱚᱝᱠᱟᱱ ᱪᱮᱫ ᱟᱲᱟᱜ ᱡᱟᱦᱟᱸ ᱫᱚ ᱡᱟᱹᱥᱛᱤ ᱡᱚᱢ ᱞᱮᱠᱷᱟᱱ ᱦᱚᱲᱢᱚ ᱯᱚᱠᱠᱷᱮ ᱦᱚᱸ ᱵᱷᱟᱜᱮᱭᱟ?
ᱟᱲᱟᱜ ᱢᱟ ᱡᱷᱚᱛᱚ ᱜᱮ ᱡᱚᱢ ᱦᱳᱭᱳᱜᱼᱟ ᱟᱫᱚ
ᱢᱟ ᱚᱱᱮ ᱠᱩᱭᱞᱟᱹ ᱠᱷᱟᱰᱟ ᱠᱚᱫᱚ ᱢᱟᱭᱟᱢ ᱠᱚ ᱞᱟᱹᱭᱠᱚ ᱡᱟᱦᱟᱸᱭᱟᱜ ᱢᱟᱭᱟᱢ ᱠᱚ ᱵᱟᱹᱱᱩᱜᱼᱟ ᱛᱟᱦᱚᱞᱮ ᱯᱩᱭᱞᱟᱹ ᱠᱷᱟᱰᱟ ᱟᱲᱟᱜ ᱮᱢ ᱡᱚᱢ ᱞᱮᱠᱷᱟᱱ ᱢᱟᱭᱟᱝ ᱠᱚ ᱠᱟᱹᱴᱤᱡ ᱦᱳᱭᱳᱜᱼᱟ᱾
ᱟᱪᱪᱷᱟ ᱠᱩᱭᱞᱟᱹ ᱠᱷᱟᱰᱟ ᱟᱲᱟᱜ ᱡᱟᱦᱟᱸᱭᱮ ᱡᱚᱢᱟ ᱛᱚ ᱠᱟᱹᱴᱤᱡ ᱡᱩᱫᱤᱢ ᱞᱮᱭᱟ ᱚᱠᱟ ᱞᱮᱠᱟ ᱫᱷᱟᱨᱟᱛᱮ ᱡᱚᱢ ᱞᱮᱠᱷᱟᱱᱮ ᱱᱟᱯᱟᱭᱚᱜᱼᱟ?
ᱚᱱᱟ ᱨᱟᱥᱮ ᱠᱟᱛᱮᱜ ᱚᱱᱟ ᱨᱟᱥᱮ ᱦᱚᱸᱠᱚ ᱧᱩᱭ ᱜᱮᱭᱟ᱾
ᱟᱨ ᱵᱟᱝᱠᱷᱟᱱ ᱫᱚ ᱚᱱᱮ ᱥᱮᱛᱟᱜ ᱨᱮ ᱫᱟᱹᱛᱟᱹᱱᱤ ᱯᱷᱟᱨᱪᱟ ᱠᱟᱛᱮᱜ ᱦᱚᱸ᱾ ᱵᱮᱨᱮᱞ ᱛᱮᱠᱚ ᱛᱚᱜᱚᱡ ᱜᱮᱭᱟ ᱠᱚ ᱡᱚᱢᱟ ᱠᱚ ᱚᱱᱠᱟ। ᱚᱸ ᱚᱱᱠᱟ ᱟᱨᱠᱤ ᱦᱳᱭ। ᱟᱨ ᱵᱟᱝᱠᱷᱟᱱ ᱮᱢᱱᱤ ᱚᱱᱠᱟ ᱵᱷᱟᱹᱡᱤ ᱠᱟᱛᱮᱫ ᱫᱚᱵᱚᱱ ᱡᱚᱢ ᱜᱮᱭᱟ ᱡᱚᱛᱚ ᱦᱚᱲᱜᱮ ᱚᱱᱟ ᱫᱚ। ᱛᱮ ᱡᱟᱦᱟᱸᱭ ᱠᱚ ᱠᱟᱹᱴᱤᱡ ᱢᱟᱭᱟᱝ ᱠᱚ ᱥᱚᱴ ᱧᱚᱜ ᱜᱮᱛᱟ ᱠᱚᱣᱟ ᱛᱟᱦᱚᱞᱮ ᱩᱱᱠᱩ ᱫᱚ ᱥᱮᱛᱟᱜ ᱵᱮᱲᱟ ᱦᱚᱸᱠᱚ ᱡᱚᱢ ᱜᱮᱭᱟ। ᱵᱟᱠᱷᱟᱱ ᱚᱱᱟ ᱨᱮᱱᱟᱜ ᱤᱭᱟᱹ ᱠᱟᱛᱮᱫ ᱨᱟᱥᱮ ᱥᱮ ᱢᱟᱱᱮ ᱚᱱᱟ ᱟᱲᱟᱜ ᱨᱮᱱᱟᱜ ᱤᱭᱟᱹ ᱩᱛᱩ ᱠᱟᱛᱮᱜ ᱱᱟ ᱨᱟᱥᱮ᱾ ᱪᱟ ᱛᱚᱫᱩᱜᱼᱟ ᱚᱱᱟ ᱦᱚᱸᱠᱚ ᱧᱩᱭ ᱜᱮᱭᱟ।
ᱦᱩᱸ। ᱟᱨ ᱢᱩᱱᱜᱟᱹ ᱟᱲᱟᱜ ᱵᱷᱟᱹᱡᱤ ᱫᱚ ᱪᱮᱫ ᱡᱚᱢ ᱠᱟᱜ ᱟᱢ ᱥᱮ ᱵᱟᱝ?
ᱡᱚᱢ ᱟᱠᱟᱫᱟᱹᱧ᱾
ᱟᱪᱪᱷᱟ ᱢᱩᱱᱜᱟᱹ ᱟᱲᱟᱜ ᱵᱷᱟᱹᱡᱤ ᱨᱮᱫᱚ ᱚᱠᱟ ᱞᱮᱠᱟᱛᱮ ᱵᱷᱟᱹᱡᱤ ᱞᱮᱠᱷᱟᱱ ᱫᱚᱢᱮ ᱱᱟᱯᱟᱭ ᱧᱚᱜ ᱵᱩᱡᱷᱟᱹᱜᱼᱟ?
ᱢᱩᱱᱜᱟᱹ ᱟᱲᱟᱜ ᱢᱟ ᱵᱟᱠᱚ ᱛᱤᱠᱤ ᱞᱟᱦᱟᱭᱟ ᱛᱚ ᱩᱸᱢ ᱯᱳᱭᱞᱳ ᱨᱮᱜᱮ ᱠᱚ ᱵᱷᱟᱹᱡᱤᱭᱟ ᱱᱟᱦᱟᱜ।
ᱦᱮᱸ᱾
ᱟᱫᱚ ᱦᱟᱸᱜ ᱚᱱᱟ ᱵᱷᱟᱹᱡᱤᱭᱟᱜ ᱜᱮ ᱱᱟᱦᱟᱜ ᱯᱳᱭᱞᱳ ᱡᱟᱦᱟᱸ ᱵᱚᱱ ᱵᱷᱟᱹᱡᱤᱭᱟ ᱚᱱᱟᱜᱮ ᱵᱮᱥᱴ ᱢᱚᱱᱮᱭᱟᱹᱧ ᱤᱧ ᱫᱚ।
ᱦᱮᱸ।
ᱦᱳᱭ।
ᱟᱪᱪᱷᱟ ᱟᱹᱰᱤ ᱦᱚᱲᱜᱤᱧ ᱟᱸᱡᱚᱢ ᱠᱚᱣᱟ ᱢᱩᱱᱜᱟᱹ ᱟᱲᱟᱜ ᱠᱤ ᱟᱨᱮᱢ ᱟᱹᱨᱩᱵᱟ ᱛᱚ ᱟᱢ ᱪᱮᱫ ᱮᱢ ᱞᱟᱹᱭᱟ ᱢᱩᱱᱜᱟᱹ ᱟᱲᱟᱜ ᱫᱚ ᱟᱹᱨᱩᱵ ᱟᱠᱚ ᱥᱮ ᱵᱟᱝ?
ᱟᱹᱨᱩᱵ ᱫᱚ ᱞᱟᱹᱠᱛᱤᱜ ᱠᱟᱱ ᱜᱮᱭᱟ ᱪᱮᱫᱟᱜ ᱥᱮ ᱚᱱᱟ ᱫᱚ ᱫᱟᱨᱮ ᱨᱮ ᱛᱟᱦᱮᱸᱱ ᱠᱟᱱᱟ ᱟᱵᱚ ᱢᱟ ᱵᱟᱵ ᱵᱚᱱ ᱧᱮᱧᱟᱢᱟ, ᱡᱟᱦᱟᱱ ᱪᱤᱞᱤ ᱦᱚᱸᱛᱚ ᱠᱚ ᱤᱭᱟᱹᱣᱟᱜ ᱜᱮᱭᱟ ᱥᱮ? ᱛᱟᱦᱚᱞᱮ ᱠᱟᱹᱴᱤᱡ ᱟᱹᱨᱩᱵ ᱞᱮᱠᱷᱟᱱ ᱵᱷᱟᱜᱮᱜᱼᱟ।
ᱟᱪᱪᱷᱟ᱾
ᱦᱩᱸ᱾
ᱫᱟᱜ ᱠᱚᱨᱮᱫ ᱪᱟᱰᱩ ᱠᱟᱛᱮᱜ ᱦᱚᱸ ᱧᱮᱞ ᱵᱟᱲᱟᱣ ᱟᱠᱟᱱᱟ ᱡᱮ ᱢᱩᱱᱜᱟᱹ ᱟᱲᱟᱜ ᱨᱮᱫᱚ ᱫᱟᱜ ᱫᱚ ᱵᱟᱭ ᱞᱟᱴᱷᱟᱜ ᱜᱮᱭᱟ।
ᱮᱦᱮᱸ, ᱵᱟᱝ ᱚᱱᱟ ᱫᱚ ᱵᱟᱝ ᱞᱟᱴᱷᱟᱜ ᱜᱮᱭᱟ ᱚᱱᱠᱟ ᱜᱮ ᱛᱟᱦᱮᱸᱱᱟ।
ᱦᱮᱸ᱾ ᱟ ᱢᱩᱱᱜᱟᱹ ᱠᱷᱟᱰᱟ ᱠᱚᱫᱚ ᱪᱮᱫ ᱪᱮᱫ ᱥᱟᱶ ᱠᱚ ᱩᱛᱩᱭ ᱜᱮᱭᱟ?
ᱢᱩᱱᱜᱟᱹ ᱠᱷᱟᱰᱟ ᱢᱟ ᱡᱷᱚᱛᱚ ᱢᱮᱥᱟ ᱞᱮᱠᱷᱟᱱ ᱢᱟ ᱡᱷᱚᱛᱚ ᱥᱟᱶᱜᱮ ᱜᱟᱱᱚᱜᱼᱟ। ᱟᱫᱚ, ᱟᱹᱞᱩ ᱠᱚ ᱥᱟᱣ ᱦᱚᱸ, ᱵᱤᱞᱟᱹᱛᱤ ᱠᱚ ᱥᱟᱣ ᱦᱚᱸ᱾ ᱠᱚ ᱨᱚᱠᱚᱡ ᱥᱟᱝ ᱦᱚᱸ ᱢᱮᱥᱟ ᱫᱚ ᱜᱟᱱᱚᱜ ᱜᱮᱭᱟ। ᱟᱨ ᱪᱮᱫ ᱠᱟ. ᱧ ᱞᱟᱹᱭᱟ ᱢᱟᱱᱮ ᱡᱷᱚᱛᱚ ᱥᱚᱵᱽᱡᱤ ᱥᱟᱝᱜᱮ ᱢᱮᱥᱟ ᱛᱚ ᱜᱟᱱᱚᱜ ᱜᱮᱭᱟ ᱡᱮ ᱵᱟᱝ ᱜᱟᱱᱚᱜᱼᱟ ᱚᱱᱠᱟ ᱫᱚ ᱵᱟᱝ। ᱡᱚᱛᱚ ᱥᱟᱝᱱ ᱞᱮᱠᱟ ᱜᱮ ᱢᱮᱥᱟᱹ ᱫᱚ ᱜᱟᱱᱚᱜ-ᱟ ᱦᱟᱸᱜ᱾
ᱟ ᱢᱩᱱᱜᱟᱹ ᱠᱷᱟᱰᱟ ᱠᱚᱦᱚᱢ ᱩᱛᱩ ᱵᱟᱲᱟᱣ ᱟᱠᱟᱜ-ᱟ ᱡᱷᱚᱛᱚ ᱥᱟᱸᱶᱜ ᱜᱮ᱾
ᱦᱮᱸ᱾
ᱟᱫᱚ ᱥᱮᱵᱮᱞ ᱫᱚ ᱚᱠᱟ ᱞᱮᱠᱟᱢ ᱟᱹᱱᱟᱹᱭᱠᱟᱹᱣ?
ᱵᱷᱟᱹᱜᱮ ᱜᱮᱧ ᱵᱩᱡᱷᱟᱹᱣ ᱜᱮᱭᱟ ᱢᱚᱡᱽ ᱜᱮ᱾
ᱚ ᱟᱨ ᱟ ᱟᱢᱟᱜ ᱨᱮᱥᱤᱯᱤ ᱢᱤᱫᱴᱮᱱ ᱡᱩᱫᱤᱢ ᱞᱟᱹᱭ ᱠᱮᱭᱟ ᱟᱞᱩ ᱟᱨ ᱠᱷᱟᱰᱟ ᱢᱟᱱᱮ ᱯᱳᱭᱞᱳ ᱠᱷᱚᱱ ᱚᱠᱟᱞᱮᱠᱟᱢ ᱩᱛᱩᱭᱟ ᱚᱱᱟ ᱯᱨᱚᱪᱮᱥᱴᱟᱷ ᱟᱨᱠᱤ ᱫᱚᱢᱮ ᱵᱷᱟᱜᱤ ᱠᱚᱜᱼᱟ᱾
ᱟᱹᱞᱩ ᱟᱨ ᱠᱷᱟᱰᱟ ᱫᱚ ᱪᱮᱫ ᱩᱸ ᱥᱩᱱᱩᱢ ᱯᱳᱭᱞᱳ ᱫᱚ ᱥᱩᱱᱩᱢ ᱫᱩᱞ ᱠᱟᱛᱮᱫ ᱡᱟᱦᱟᱸ ᱢᱟᱹᱨᱤᱪ ᱠᱚ ᱯᱷᱚᱲᱟᱱ ᱠᱟᱛᱮᱫ, ᱯᱮᱸᱭᱟᱡᱽ ᱠᱚ ᱢᱮᱥᱟ ᱠᱟᱛᱮᱫ, ᱯᱟᱸᱪ ᱯᱷᱚᱲᱟᱱ ᱠᱚ ᱠᱷᱟᱡᱚ ᱦᱩᱭᱩᱜᱼᱟ᱾ ᱠᱷᱟᱸᱡᱚ ᱠᱟᱛᱮᱫ ᱠᱟᱹᱴᱤᱡ ᱤᱭᱟᱹ ᱵᱩᱞᱩᱝ ᱟᱜ ᱦᱩᱭᱩᱜᱼᱟ, ᱵᱩᱞᱩᱝ ᱠᱟᱛᱮᱫ ᱚᱱᱟ ᱜᱷᱟᱱᱴᱟ ᱵᱟᱲᱟ ᱦᱩᱭᱩᱜᱼᱟ᱾ ᱫᱟᱜ ᱠᱚ ᱠᱟᱹᱴᱤᱡ ᱟᱸᱡᱮᱫ ᱟᱸᱡᱮᱫ ᱥᱚᱢᱚᱭ ᱢᱮᱥᱟᱭ ᱦᱩᱭᱩᱜᱼᱟ ᱤᱭᱟᱹ ᱠᱚ᱾ ᱥᱟᱥᱟᱝ ᱠᱚ, ᱡᱤᱨᱟᱹ ᱫᱷᱩᱱᱤᱭᱟᱹ ᱠᱚ ᱢᱚᱥᱞᱟ ᱠᱚ ᱟᱨᱠᱤ᱾
ᱦᱮᱸ᱾
ᱟᱨ ᱠᱤᱪᱷᱩ ᱠᱷᱚᱱ ᱜᱷᱟᱱᱴᱟ ᱠᱟᱛᱮᱫ ᱛᱟᱯᱚᱨᱮ ᱟᱫᱚ ᱫᱟᱜ ᱟᱜ ᱦᱩᱭᱩᱜᱼᱟ᱾ ᱫᱚ ᱦᱮᱰᱮᱡ ᱦᱮᱰᱮᱡ ᱥᱚᱢᱚᱭ ᱠᱟᱹᱴᱤᱡ ᱜᱮ ᱥᱚᱵᱽᱡᱤ ᱢᱚᱥᱞᱟ ᱠᱚᱢ ᱮᱢᱟᱜᱼᱟ, ᱛᱟᱦᱚᱞᱮ ᱠᱟᱹᱡ ᱟᱨᱚ ᱵᱮᱥᱴ ᱵᱷᱟᱹᱜᱮ ᱧᱚᱜ, ᱥᱚ ᱠᱚ ᱨᱟᱠᱟᱵᱼᱟ, ᱵᱷᱟᱜᱮ ᱥᱤᱵᱤᱞᱟ ᱟᱨᱠᱤ᱾
ᱟᱪᱪᱷᱟ᱾ ᱟᱪᱪᱷᱟ ᱱᱚᱰᱮ ᱟᱨ ᱢᱤᱫᱴᱮᱱ ᱠᱩᱠᱞᱤ ᱛᱟᱦᱮᱸ ᱠᱟᱱᱟ ᱨᱤᱫ ᱢᱚᱥᱞᱟ ᱵᱷᱟᱜᱮᱭᱟ ᱥᱮ ᱱᱚᱶᱟ ᱯᱮᱠᱮᱴ ᱢᱚᱥᱞᱟ ᱠᱚᱜᱮ ᱵᱷᱟᱜᱮ?
ᱟᱫᱚ ᱡᱚᱢ ᱢᱟ ᱡᱷᱚᱛᱚ ᱜᱮᱵᱚᱱ ᱡᱚᱢᱟ᱾ ᱫᱚ ᱮᱱᱛᱮ ᱨᱮᱦᱚᱸ ᱦᱚᱬᱢᱚ ᱯᱚᱠᱷᱮ ᱫᱚ ᱢᱟᱱᱮ ᱨᱤᱫ ᱟᱜ ᱜᱮ ᱵᱮᱥᱴ-ᱟ᱾
ᱟᱪᱪᱷᱟ ᱟᱨ ᱡᱩᱫᱤ ᱥᱟᱛ- ᱥᱟᱛ ᱦᱤᱥᱟᱹᱵᱽ ᱛᱮ ᱞᱟᱹᱭ ᱦᱩᱭᱩᱜ-ᱟ, ᱢᱟᱱᱮ ᱥᱤᱵᱤᱞ ᱦᱤᱥᱟᱹᱵᱽ ᱛᱮ ᱩᱛᱩ ᱨᱮᱱᱟᱜ ᱥᱤᱵᱤᱞ ᱦᱤᱥᱟᱹᱵᱽ ᱛᱮ ᱩᱱᱫᱚ᱾
ᱟᱸ ᱥᱤᱵᱤᱞ ᱦᱤᱥᱟᱹᱵᱽ ᱛᱮᱦᱚᱸ ᱢᱟᱱᱮ ᱪᱮᱫ ᱞᱮᱠᱟᱧ ᱞᱟᱹᱭᱟ ᱡᱟᱦᱟᱸ ᱜᱩᱲᱟᱹᱣᱟᱜ ᱡᱟᱦᱟᱸ ᱵᱚᱱ ᱠᱤᱨᱤᱧ ᱮᱫᱟ ᱚᱱᱟ ᱨᱮᱱᱟᱜ ᱥᱟᱛ ᱟᱞᱟᱫᱟ ᱵᱩᱡᱷᱟᱹᱜ-ᱟ ᱟᱨ ᱡᱟᱦᱟᱸ ᱵᱚ ᱨᱤᱫ- ᱠᱟᱛᱮᱫ ᱢᱮᱥᱟᱭᱟᱢ, ᱚᱱᱟ ᱨᱮᱱᱟᱜ ᱥᱟᱫ ᱟᱞᱟᱫᱟ ᱵᱩᱡᱷᱟᱹᱜ-ᱟ, ᱟᱫᱚ ᱡᱟᱦᱟᱸ ᱟᱨᱠᱤ ᱚᱱᱟ ᱵᱟᱯᱞᱟ ᱵᱷᱟᱸᱰᱟᱱ ᱠᱚᱨᱮᱫ ᱵᱚᱱ ᱡᱚᱢᱟ ᱩᱱᱢᱟ ᱩᱱᱟᱹᱜ ᱫᱚ ᱟᱦᱚᱢ ᱨᱤᱫ ᱠᱮᱭᱟ ᱥᱮ ᱜᱩᱲᱟᱹᱣᱟᱜ ᱜᱮᱵᱚᱱ ᱡᱚᱢᱟ᱾ ᱟᱫᱚ ᱩᱱᱫᱚ ᱢᱟᱱᱮ ᱜᱩᱲᱟᱹ ᱢᱚᱥᱞᱟ ᱡᱚᱢ ᱞᱮᱠᱷᱟᱱ ᱜᱮ ᱜᱮᱥᱴ ᱜᱮᱥ ᱠᱚ ᱟᱨ- ᱦᱩᱭᱩᱜ-ᱟ ᱟᱫᱚ᱾ ᱟᱫᱚ ᱜᱩᱲᱟᱹᱣᱟᱜ ᱜᱮ ᱩᱱ ᱫᱚ ᱡᱚᱢ ᱦᱩᱭᱩᱜ-ᱟ᱾ ᱵᱟᱝ ᱫᱚ ᱨᱤᱫ ᱨᱮᱭᱟᱜ ᱜᱮ ᱚᱲᱟᱜ
ᱛᱟᱨ ᱢᱟᱱᱮ ᱮᱸ ᱢᱟᱱᱮ ᱨᱤᱫ ᱢᱚᱥᱞᱟ ᱜᱮ ᱥᱤᱵᱤᱞ ᱫᱚᱭ ᱟᱹᱜᱩᱭᱟ ᱵᱟᱝ?
ᱦᱳᱭ
ᱟᱪᱪᱷᱟ ᱛᱟᱦᱚᱞᱮ ᱟᱹᱰᱤ ᱡᱟᱦᱟᱸᱭ ᱠᱚᱫᱚ ᱞᱟᱹᱭᱟ ᱠᱚ ᱡᱟᱹᱞᱤ ᱡᱟᱹᱞᱤ ᱨᱮ ᱱᱟᱯᱟᱭᱟ᱾ ᱡᱟᱦᱟᱸᱭ ᱠᱚᱫᱚ ᱠᱚ ᱡᱚᱠᱷᱚᱱ ᱡᱟᱝᱚᱜ-ᱟ, ᱛᱚᱠᱷᱚᱱ ᱵᱷᱟᱹᱜᱮᱭᱟ ᱦᱮᱸ ᱵᱟᱝ?
ᱦᱮᱸ
ᱵᱟᱝ ᱵᱷᱟᱜᱮ
ᱤᱧ ᱫᱚ ᱡᱟᱦᱟᱸ ᱦᱟᱱᱮ ᱯᱳᱭᱞᱳ ᱡᱟᱦᱟᱸ ᱠᱟᱹᱴᱤᱡ ᱠᱟᱹᱴᱤᱡ ᱡᱟᱹᱞᱤ ᱥᱳᱢᱚᱭ ᱩᱱᱜᱮ ᱢᱟᱱᱮ ᱵᱮᱥ ᱧᱟᱹᱜ ᱤᱧ ᱵᱩᱡᱟ᱾ ᱟᱫᱚ ᱡᱟᱦᱟᱸ ᱡᱟᱝ ᱠᱟᱛᱮᱜ ᱦᱚᱸ ᱡᱚᱢ ᱵᱟᱲᱟ ᱫᱚ ᱦᱩᱭ ᱠᱟᱱᱟ, ᱟᱫᱚ ᱛᱟᱹᱭ ᱨᱮᱦᱚᱸ ᱡᱟᱦᱟᱸ ᱡᱟᱞᱤᱭᱟᱜ ᱜᱮ ᱤᱧᱟᱹᱜ ᱢᱚᱱᱮ ᱛᱮᱫᱚ ᱵᱮᱥᱴ ᱢᱟᱱᱮ ᱤᱧ ᱫᱚ ᱵᱮᱥᱴ ᱤᱧ ᱵᱩᱡᱷᱟᱹᱣᱟ᱾
ᱵᱟ ᱵᱟᱝᱟ, ᱡᱟᱞᱤ ᱢᱩᱱᱜᱟᱹ ᱥᱩᱴᱤ ᱱᱤᱢ ᱟᱛᱮ ᱮᱢ ᱩᱛᱩᱭᱟ ᱫᱚᱢᱮ ᱥᱮᱵᱮᱞᱟ᱾ ᱟᱨ ᱛᱚ ᱩᱛᱩ ᱵᱟᱲᱟ ᱠᱟᱜ ᱟᱢ ᱯᱟᱞᱮᱱ?
ᱦᱮᱸ ᱞᱟᱹᱭ ᱫᱚᱠᱚ ᱞᱟᱹᱭ ᱜᱮᱭᱟ, ᱟᱫᱚ ᱚᱱᱟ ᱫᱚ ᱱᱟᱦᱟᱜ ᱵᱟᱹᱧ ᱩᱛᱩ ᱟᱠᱟᱜ-ᱟ ᱤᱧᱫᱚ᱾ ᱱᱤᱢ ᱟᱛᱮᱫ ᱫᱚ᱾
ᱟᱪᱪᱷᱟ
ᱟᱸᱡᱚᱢ ᱫᱩᱧ ᱟᱸᱡᱚᱢ ᱠᱟᱫᱟ ᱡᱮ ᱩᱛᱩ ᱟᱠᱚ ᱟᱫᱚ᱾ ᱚᱱᱠᱟ ᱛᱚ ᱱᱤᱢ ᱠᱚᱫᱚ ᱱᱤᱡᱮ ᱫᱚ ᱵᱟᱝ ᱡᱚᱢ ᱦᱩᱭᱩᱜ ᱜᱮᱭᱟ ᱛᱚ, ᱢᱟᱱᱮ ᱱᱤᱢ ᱡᱚᱢ ᱢᱟ ᱵᱷᱟᱜᱮ ᱜᱮᱭᱟ ᱵᱷᱟᱜᱤ ᱫᱚ ᱦᱚᱲᱢᱚ ᱯᱚᱠᱠᱷᱮ ᱛᱮ ᱟᱫᱚ ᱩᱱᱟᱹᱜ ᱜᱟᱱ ᱫᱚ ᱱᱟᱦᱟᱜ ᱱᱤᱡᱮ ᱫᱚ ᱵᱟᱝ ᱡᱚᱢ ᱦᱩᱭ ᱠᱟᱱᱟ ᱱᱤᱢ ᱠᱚᱫᱚ᱾ ᱠᱟᱹᱴᱤᱡ ᱠᱟᱹᱴᱤᱡ ᱜᱮ ᱡᱚᱢ ᱦᱩᱭ ᱠᱟᱱᱟ, ᱟᱹᱞᱩ ᱟᱛᱮᱫ ᱠᱚ ᱦᱟᱸᱜ ᱠᱷᱟᱰᱟ ᱟᱛᱮᱫ ᱫᱚ ᱵᱟᱹᱧ ᱡᱚᱢ ᱠᱟᱜ-ᱟ᱾
ᱚ ᱛᱟᱦᱚᱞᱮ ᱢᱩᱱᱜᱟᱹ ᱥᱩᱴᱤ ᱫᱚ ᱥᱟᱹᱨᱤ ᱛᱮᱜᱮ ᱱᱟᱯᱟᱭ ᱜᱮᱭᱟ ᱦᱮᱸ ᱵᱟᱝ ᱛᱟᱦᱚᱞᱮ ᱩᱛᱩ ᱠᱟᱛᱮᱫ ᱮᱢ ᱡᱚᱢ ᱵᱟᱲᱟ ᱦᱚᱪᱚ ᱞᱮᱜᱮᱭᱟ ᱠᱟᱹᱴᱤᱡ?
ᱦᱳᱭ ᱪᱮᱫᱟᱜ ᱵᱟᱝ ᱡᱚᱢ ᱦᱚᱪᱚ ᱯᱮᱭᱤᱧ᱾
ᱦᱮᱸᱛᱚ ᱟᱫᱚ᱾ ᱟᱨ ᱞᱟᱹᱭ ᱛᱮᱱᱟᱜ ᱫᱚ ᱱᱚᱣᱟ ᱜᱮ ᱠᱟᱱᱟ ᱡᱮ ᱩᱛᱩ ᱯᱨᱚᱥᱮᱥ ᱠᱚᱢᱟ ᱡᱚᱛᱚ ᱦᱚᱲ ᱵᱟᱵᱚᱱ ᱵᱟᱲᱟᱭ ᱜᱮᱭᱟ ᱾ ᱱᱮᱛᱟᱨ ᱫᱚ ᱟᱹᱰᱤ ᱦᱚᱲᱜᱮ ᱤᱭᱩᱴᱩᱵᱽ ᱠᱚ ᱧᱮᱞ ᱠᱟᱛᱮᱜ ᱠᱚ ᱥᱮᱬᱟᱭᱮᱫᱼᱟ ᱛᱚ ᱚᱱᱟᱛᱮ ᱤᱧᱦᱚᱸ ᱟᱢᱤᱧ ᱠᱩᱞᱤᱭᱟᱢ ᱠᱟᱱᱟ ᱥᱮᱭ ᱟᱸ ᱫᱟᱲᱮᱭᱟᱜ ᱟᱢ ᱡᱮᱦᱮᱛᱩ ᱾
ᱦᱮᱸ, ᱠᱩᱞᱤ ᱫᱚ ᱞᱟᱠᱛᱤᱜ ᱠᱟᱱ ᱜᱮᱭᱟ ᱛᱚ ᱾
ᱦᱮᱸ ᱾ ᱮᱴᱟᱜ ᱟᱹᱛᱩ ᱠᱚᱢᱟ ᱡᱷᱚᱛᱚ ᱦᱚᱲ ᱜᱮᱠᱚ ᱧᱮᱞ ᱵᱟᱲᱟ ᱦᱩᱭᱩᱜ ᱠᱟᱱᱟ ᱧᱮᱞ ᱦᱩᱭᱩᱜ ᱠᱟᱱ ᱜᱮᱭᱟ ᱢᱮᱱᱠᱷᱟᱱ ᱱᱚᱣᱟ ᱩᱛᱩ ᱠᱚ ᱟᱨᱠᱤ ᱵᱟᱲᱟᱭ ᱫᱚᱨᱠᱟᱨᱚᱜ ᱠᱟᱱᱟ ᱡᱟᱦᱟᱸ ᱫᱚ ᱟᱵᱚ ᱟᱸ ᱟᱛᱳ ᱴᱚᱞᱟ ᱯᱟᱲᱟ ᱨᱮᱵᱚᱱ ᱤᱭᱩᱥᱟ ᱢᱟᱱᱮ ᱵᱚᱱ ᱵᱮᱵᱚᱦᱟᱨᱟ ᱾ ᱮᱸ ᱚᱱᱠᱟᱱᱟᱜ ᱠᱚ ᱡᱩᱫᱤ ᱠᱟᱹᱴᱤᱡ ᱵᱚᱱ ᱟᱵᱚ ᱦᱚᱵᱚᱱ ᱞᱟᱹᱭ ᱛᱟᱵᱚᱱᱟ ᱱᱟᱯᱟᱭᱚᱜᱼᱟ᱾
ᱟᱫᱚ ᱦᱤᱛᱚᱜ ᱢᱟ ᱧᱮᱞᱚᱜ ᱠᱟᱱ ᱜᱮᱭᱟ ᱢᱟᱱᱮ ᱱᱤᱛᱚᱜ ᱫᱚ ᱡᱚᱛᱚ ᱜᱮ ᱯᱟᱞᱴᱟᱜ ᱠᱟᱱᱟ, ᱟᱫᱚ ᱛᱟᱦᱚᱞᱮ ᱡᱚᱛᱚ ᱢᱟᱱᱮ ᱡᱩᱜᱽ ᱠᱚᱦᱚᱸ ᱵᱚᱫᱚᱞ ᱪᱟᱞᱟᱜ ᱠᱟᱱᱟ, ᱟᱫᱚ ᱩᱛᱩ ᱫᱟᱠᱟ ᱠᱚᱦᱚᱸ ᱠᱚ ᱯᱚᱨᱤᱵᱚᱨᱛᱚᱱ ᱫᱟ ᱦᱤᱛᱚᱜ ᱫᱚ ᱡᱷᱚᱛᱚ ᱦᱚᱲᱜᱮ ᱢᱚᱰᱟᱨᱱ ᱧᱚᱜ ᱠᱚ ᱡᱚᱢ ᱧᱩᱭᱮᱜᱼᱟ ᱥᱮ ᱾ ᱞᱟᱦᱟᱛᱮ ᱞᱮᱠᱟ ᱫᱚ ᱟᱨ ᱚᱱᱠᱟ ᱫᱚ ᱵᱟᱠᱚ ᱡᱟᱦᱟᱸ ᱟᱹᱛᱳ ᱚᱲᱟᱜ ᱠᱚᱨᱮᱜ ᱞᱟᱦᱟᱛᱮ ᱪᱮᱫ ᱞᱮᱠᱟ ᱵᱚᱱ ᱡᱚᱢ ᱛᱟᱦᱮᱸᱜ ᱟᱲᱟᱜ ᱛᱮᱠᱮ, ᱟᱹᱞᱩ ᱨᱟᱯᱟᱜ ᱚᱱᱠᱟ ᱫᱚ ᱟᱨ ᱦᱤᱛᱚᱜ ᱫᱚ ᱵᱟᱠᱚ ᱡᱚᱢ ᱫᱟ‌ ᱥᱮ! ᱱᱤᱛᱚᱜ ᱫᱚ ᱡᱷᱚᱛᱚ ᱜᱮ
ᱠᱚᱭ ᱤᱭᱟᱹ ᱤᱫᱤᱜ ᱠᱟᱱᱟ ᱾ ᱩᱸ ᱤᱭᱩᱴᱩᱵᱽ ᱠᱚᱨᱮᱜ ᱧᱮᱞ ᱠᱟᱛᱮᱜ ᱦᱚᱸᱠᱚ ᱥᱮᱬᱟᱭᱮᱫᱟ ᱾ ᱟᱨᱚ ᱟᱹᱰᱤ ᱨᱚᱠᱚᱢ ᱤᱭᱟᱹ ᱠᱟᱛᱮᱫ ᱥᱮᱬᱟ ᱠᱟᱛᱮᱫ ᱠᱚ ᱤᱥᱤᱱ ᱵᱟᱥᱟᱝ ᱫᱟ ᱦᱮᱛᱟᱨ ᱫᱚ ᱾
ᱦᱩᱸ, ᱟᱫᱚ ᱟᱪᱪᱷᱟ ᱱᱚᱸᱰᱮ ᱟᱨ ᱢᱤᱫᱴᱮᱱ ᱡᱤᱱᱤᱥ ᱤᱧ ᱠᱩᱞᱤ ᱢᱮᱭᱟ, ᱡᱮ ᱢᱚᱰᱟᱨᱱ ᱢᱟᱵᱚᱱ ᱢᱚᱰᱟᱨᱱᱚᱜ ᱠᱟᱱ, ᱛᱚ ᱩᱛᱩ ᱩᱛᱩ ᱠᱚ ᱥᱮ ᱫᱟᱠᱟ ᱠᱚ ᱤᱥᱤᱱ ᱵᱟᱥᱟᱝ ᱢᱚᱰᱟᱱ ᱫᱚ ᱛᱤᱱᱟᱹᱜ ᱴᱟ ᱱᱟᱯᱟᱭᱟ?
ᱟᱫᱚ ᱡᱩᱜᱽ ᱥᱟᱶ ᱛᱮᱫᱚ ᱡᱷᱚᱛᱚ ᱜᱮ ᱮᱸᱻ ᱢᱚᱰᱟᱨᱱ ᱦᱚᱸ ᱞᱟᱹᱠᱛᱤᱜ ᱠᱟᱱ ᱜᱮᱭᱟ ᱾ ᱦᱤᱛᱚᱜ ᱢᱟ ᱟᱨ ᱞᱟᱦᱟᱛᱮ ᱞᱮᱠᱟ ᱫᱚ ᱵᱟᱹᱱᱩᱜ ᱵᱚᱱᱟ ᱥᱮ ᱾ ᱡᱷᱚᱛᱚ ᱜᱮᱵᱚᱱ ᱯᱚᱨᱤᱵᱚᱨᱛᱚᱱ ᱤᱫᱤᱭᱮᱫᱟ ᱛᱟᱦᱟᱞᱮ ᱾ ᱡᱚᱢ ᱧᱩ ᱦᱚᱸ ᱯᱚᱨᱤᱵᱚᱨᱛᱚᱱᱚᱜ ᱠᱟᱱᱟ, ᱦᱚᱨᱚᱜ ᱵᱟᱸᱫᱮ ᱦᱚᱸ, ᱦᱚᱲ ᱠᱚᱦᱚᱸ ᱵᱚᱱ ᱯᱚᱨᱤᱵᱚᱨᱛᱚᱱᱚᱜ ᱠᱟᱱᱟ ᱡᱷᱚᱛᱚ ᱜᱮ ᱱᱤᱛᱚᱜ ᱫᱚ ᱞᱟᱹᱠᱛᱤᱜ ᱠᱟᱱ ᱜᱮᱭᱟ ᱥᱮ!
ᱚᱱᱟ ᱢᱟ ᱴᱷᱤᱠ ᱜᱮᱭᱟ, ᱢᱮᱱᱠᱷᱟᱱ ᱱᱚᱝᱠᱟ ᱯᱟᱹᱦᱤᱞᱟᱜ ᱤᱥᱤᱱ ᱵᱟᱥᱟᱝ ᱠᱚ ᱥᱟᱵ ᱥᱮ ᱵᱟᱝ ᱢᱟᱱᱮ ᱦᱳᱭᱛᱳ ᱡᱟᱦᱟᱸ ᱛᱤᱥ ᱠᱚᱨᱮ ᱱᱚᱝᱠᱟ ᱤᱥᱤᱱ ᱵᱟᱥᱟᱝ ᱥᱟᱱᱟᱣᱟ ᱚᱱᱟ ᱜᱮ ᱦᱚᱭᱛᱚ ᱢᱩᱱᱜᱟᱹ ᱥᱩᱴᱤ ᱦᱮᱸᱻ ᱪᱮᱫ ᱠᱚ ᱞᱟᱹᱭᱟ ᱚᱱᱟ ᱫᱚ, ᱥᱩᱠᱨᱤ ᱠᱚᱠᱚ ᱢᱮᱛᱟᱭᱟ ᱢᱩᱱᱜᱟᱹᱭ ᱩᱱᱠᱟ‌ ᱦᱚᱸᱠᱚ ᱩᱛᱩᱭ ᱜᱮᱭᱟ ᱾
ᱦᱮᱸ ᱵᱷᱟᱜᱮ ᱪᱮᱨᱦᱟ ᱨᱚᱲ ᱵᱟᱝ ᱟᱸᱡᱚᱢᱚᱜ ᱨᱚᱲ ᱵᱟᱝ ᱟᱸᱡᱚᱢᱚᱜ ᱠᱟᱱᱟ ᱵᱷᱟᱜᱮ ᱪᱮᱨᱦᱟ ᱦᱮᱛᱚᱜ ᱫᱚ ᱾
ᱦᱮᱸ ᱞᱟᱹᱭ ᱫᱟᱹᱧ ᱚᱱᱟ ᱠᱚ ᱡᱤᱱᱤᱥ ᱫᱚ ᱡᱩᱫᱤ ᱵᱟᱲᱟᱭ ᱠᱟᱜᱼᱟ ᱛᱚ ᱱᱟᱯᱟᱭ ᱠᱟᱛᱷᱟ ᱠᱟᱱ ᱜᱮᱭᱟ ᱥᱮ ᱾
ᱦᱮᱸ᱾
ᱟᱫᱚ ᱮᱭ ᱠᱟᱨᱚᱱ ᱛᱮ ᱢᱩᱱᱜᱟᱹ ᱥᱩᱴᱤ ᱤᱫᱤ ᱠᱟᱛᱮᱜ ᱫᱩᱧ ᱠᱩᱞᱤ ᱠᱮᱜ ᱢᱮᱭᱟ, ᱠᱟᱨᱚᱱ ᱩᱸᱻ ᱱᱚᱣᱟ ᱠᱚ ᱡᱚᱢ ᱢᱟ ᱞᱟᱹᱭ ᱟᱠᱚ ᱱᱟᱯᱟᱭ ᱜᱮᱭᱟ, ᱛᱚ ᱚᱱᱟ ᱛᱮ ᱟᱨᱠᱤ ᱵᱟᱲᱟᱭ ᱫᱚ ᱥᱟᱱᱟ ᱠᱤᱫᱤᱧᱟ ᱡᱮ, ᱪᱮᱫ ᱞᱮᱠᱟ ᱠᱚ ᱩᱛᱩᱭᱟ? ᱛᱤᱱᱟᱹᱜ ᱜᱟᱱ ᱠᱚ ᱩᱛᱩᱭᱟ?
ᱦᱮᱸ ᱦᱮᱸ᱾
ᱱᱚᱣᱟ ᱮ ᱩᱛᱩ ᱫᱟᱠᱟ ᱠᱚ ᱡᱩᱫᱤ ᱱᱚᱝᱠᱟ ᱟᱵᱚ ᱵᱚᱱ ᱱᱤᱡᱮ ᱛᱮᱵᱚᱱ ᱤᱥᱤᱱᱟ ᱡᱟᱦᱟᱸ ᱫᱚ ᱟᱵᱚᱣᱟᱜ ᱟ ᱟᱹᱛᱩ ᱚᱲᱟᱜ ᱨᱮᱱᱟᱜ ᱠᱟᱹᱢᱤᱭᱟᱹ ᱞᱮᱠᱟᱛᱮ ᱛᱚ ᱛᱤᱱᱟᱹᱜ ᱜᱟᱱ ᱱᱟᱯᱟᱭᱚᱜᱼᱟ? ᱢᱟᱱᱮ ᱡᱟᱦᱟᱸ ᱠᱚ ᱵᱟᱡᱟᱨ ᱠᱚᱨᱮ ᱵᱚᱱ ᱡᱚᱢᱮᱜᱼᱟ, ᱦᱚᱭᱛᱚ ᱚᱱᱟ ᱠᱚᱨᱮ ᱠᱷᱚᱱ ᱛᱤᱱᱟᱹᱜ ᱜᱟᱱ ᱱᱟᱯᱟᱭᱚᱜᱼᱟ?
ᱦᱚᱲᱢᱚ ᱯᱚᱠᱠᱷᱮ ᱛᱮᱫᱚᱧ ᱞᱟᱹᱭᱟ ᱢᱟᱱᱮ ᱱᱤᱡᱮᱭᱟᱜ ᱤᱥᱤᱱ ᱵᱟᱥᱟᱝ ᱜᱮ ᱵᱷᱟᱜᱭᱟ ᱚᱱᱟᱜᱮ ᱵᱮᱥᱴᱼᱟ ᱥᱮ ᱵᱟᱭᱨᱮ ᱠᱚᱨᱮᱱᱟᱜ